ᱦᱩᱸ᱾
ᱦᱮᱜ, ᱦᱮᱸ ᱡᱚᱦᱟᱨ ᱜᱮ᱾
ᱚᱸ ᱛᱟᱯᱚᱨᱮ ᱪᱮᱫ ᱵᱤᱱ ᱪᱤᱠᱟᱹ ᱵᱟᱲᱟᱭ ᱫᱟ?
ᱚᱲᱟᱜ ᱠᱚᱨᱮ ᱜᱮ, ᱟᱨ ᱟᱹᱵᱤᱱ ᱫᱚ?
ᱟᱹᱞᱤᱧ ᱦᱚᱸ ᱚᱲᱟᱜ ᱥᱮᱫ ᱨᱮᱜᱮ ᱢᱮᱱᱟᱜ ᱞᱤᱧᱟᱹ, ᱦᱚᱜᱼᱚᱭ ᱡᱚᱢ ᱵᱟᱲᱟ ᱠᱟᱛᱮᱫ ᱩᱰᱩᱝ ᱦᱩᱭᱮᱱᱟ᱾ ᱛᱚ ᱜᱚᱢᱠᱮ ᱡᱚᱢ ᱵᱟᱲᱟ ᱠᱮᱫᱟ ᱵᱮᱤᱱ ᱥᱮ ᱮᱠᱷᱱᱚ ᱟᱹᱣᱨᱤ? ᱦᱮᱸ ᱪᱟᱥ ᱠᱟᱹᱢᱤ ᱫᱚ ᱞᱟᱜᱟᱣ ᱫᱚ ᱞᱟᱜᱟᱣ ᱠᱟᱱᱟ᱾
ᱟᱪᱪᱷᱟ ᱟᱪᱪᱷᱟ᱾
ᱛᱚ ᱟᱹᱵᱤᱱ ᱫᱚ ᱱᱤᱛᱚᱜ ᱚᱠᱟ ᱥᱮᱫ ᱨᱮ ᱢᱮᱱᱟᱜ ᱵᱤᱱᱟ?
ᱚᱲᱟᱜ ᱨᱮ,
ᱚᱻ ᱛᱚ ᱚᱱᱛᱮ ᱪᱮᱫ ᱞᱮᱠᱟᱭ ᱫᱟᱜ ᱵᱟᱲᱟᱭ ᱫᱟ ᱛᱚᱵᱮ ᱞᱟᱹᱭ ᱵᱤᱱ
ᱦᱚᱞᱟ ᱢᱫᱷᱮᱨ ᱠᱷᱚᱱ ᱥᱟᱨᱟᱫᱤᱱ ᱜᱮ ᱡᱷᱮᱲᱮ ᱡᱷᱮᱲᱮ ᱫᱟᱜ ᱮᱫᱟᱭ ᱱᱚᱛᱮ ᱫᱚ ᱾
ᱟᱪᱪᱷᱟ ᱟᱹᱞᱤᱧ ᱱᱚᱱᱛᱮ ᱦᱚᱸ ᱵᱷᱟᱜᱤ ᱜᱮ ᱫᱟᱜ ᱫᱟᱭ ᱾ ᱦᱟᱱᱮ ᱦᱩᱞ ᱢᱟᱦᱟ ᱠᱷᱚᱱᱟᱜ ᱡᱮ ᱟᱨᱟᱢᱵᱚ ᱠᱟᱱᱟ ᱮᱠᱷᱚᱱᱳ ᱫᱟᱜ ᱫᱚ ᱟᱹᱣᱨᱤ ᱠᱟᱴᱟᱣᱟᱭ ᱾ ᱚᱱᱠᱟᱜᱮ ᱫᱟᱜ ᱵᱟᱲᱟᱭᱟᱭ ᱟᱨᱠᱤ ᱢᱟᱡᱷᱮ ᱢᱚᱫᱽᱫᱷᱮᱨᱮ ᱫᱟᱜ ᱮᱫᱟ ᱚᱱᱠᱟ ᱛᱟᱨᱟᱥᱤᱧ ᱥᱮᱫ ᱜᱮ ᱦᱮᱸ ᱥᱮ ᱾
ᱟᱪᱪᱷᱟ ᱟᱪᱪᱷᱟ ᱟᱪᱪᱷᱟ ᱾
ᱛᱟᱦᱚᱞᱮ ᱜᱚᱢᱠᱮ ᱦᱚᱞᱟ ᱢᱟ ᱵᱩᱨᱩ ᱵᱚᱸᱜᱟ ᱪᱟᱞᱟᱣᱮᱱ ᱫᱚ ᱵᱩᱨᱩ ᱵᱚᱸᱜᱟ ᱧᱮᱞ ᱵᱤᱱ ᱪᱟᱞᱟᱣᱱᱟ ᱥᱮ ᱵᱟᱝ ᱛᱟᱦᱚᱞᱮ?
ᱟᱨ ᱟᱞᱚᱵᱤᱱ ᱞᱟᱹᱭᱟ ᱟᱹᱰᱤ ᱡᱷᱚᱨᱚᱡ ᱡᱷᱚᱯᱚᱡ ᱡᱷᱚᱨᱚᱢ ᱡᱷᱚᱯᱚᱡ ᱛᱮ ᱪᱟᱞᱟᱣ ᱦᱩᱭ ᱠᱟᱱᱟ ᱾
ᱟᱪᱪᱷᱟ ᱛᱟᱦᱚᱞᱮ ᱵᱩᱨᱩ ᱵᱚᱸᱜᱟ ᱧᱮᱞ ᱫᱚᱵᱤᱱ ᱪᱟᱞᱟᱣ ᱞᱮᱱ ᱜᱮᱭᱟ ᱵᱟᱝ?
ᱦᱟᱱᱮᱸ ᱪᱟᱞᱟᱣ ᱦᱩᱭ ᱞᱮᱱᱟ ᱟᱹᱰᱤ ᱠᱚᱥᱴᱚ ᱛᱮ ᱾
ᱟᱪᱪᱷᱟ ᱾ ᱛᱚ ᱪᱮ ᱪᱮᱫᱠᱟ ᱠᱚ ᱦᱚᱲ ᱞᱮᱱᱟ? ᱟᱹᱞᱤᱧ ᱫᱚ ᱵᱟᱹᱞᱤᱧ ᱪᱟᱞᱟᱣ ᱠᱟᱱᱟ ᱱᱮᱥ ᱫᱚ ᱾
ᱟᱪᱪᱷᱟ ᱟᱪᱪᱷᱟ ᱾ ᱪᱷᱟ ᱦᱚᱲ ᱫᱚ ᱫᱚᱢᱮ ᱜᱮ᱾
ᱟᱪᱪᱷᱟ ᱾ ᱵᱟᱲᱟᱜᱷᱟᱴ ᱵᱤᱱ ᱧᱮᱞ ᱞᱮᱫᱟ ᱥᱮ ᱵᱟᱝ ᱛᱟᱦᱚᱞᱮ?
ᱦᱮᱸ ᱵᱟᱲᱟᱜᱷᱟᱴ ᱵᱟᱢ ᱪᱟᱞᱟᱣ ᱞᱮᱠᱷᱟᱱ ᱠᱤ ᱜᱟᱱᱚᱜᱼᱟ ᱵᱩᱨᱩ ᱵᱚᱸᱜᱟ ᱪᱟᱞᱟᱣ ᱠᱟᱛᱮᱫ ᱾
ᱛᱟᱦᱚᱞᱮ ᱥᱩᱠᱨᱤ ᱡᱤᱞ ᱠᱚ ᱪᱮᱫ ᱞᱮᱠᱟ ᱵᱤᱱ ᱡᱚᱢ ᱠᱮᱫᱟ ᱥᱮ ᱵᱟᱹᱵᱤᱱ ᱡᱚᱢ ᱞᱮᱫᱟ?
ᱡᱚᱢ ᱦᱩᱭᱱᱟ ᱵᱟᱨ ᱠᱷᱟᱞᱟᱜ ᱜᱟᱱ ᱢᱟᱱᱮ ᱚᱸᱰᱮ ᱫᱚ ᱱᱟᱜ ᱠᱷᱟᱱ ᱳᱡᱚᱱ ᱦᱤᱥᱟᱹᱵᱽ ᱠᱚ ᱮᱢᱚᱜ ᱠᱟᱱ ᱛᱟᱦᱮᱫ ᱾
ᱦᱮᱸᱛᱚ ᱟᱫᱚ ᱟᱫᱚᱜ ᱠᱟᱱᱟ ᱥᱮ ᱾ ᱛᱟᱦᱚᱞᱮ ᱛᱤᱱᱟᱹᱜ ᱠᱟᱛᱮᱫ ᱥᱚ ᱠᱚ ᱮᱢᱮᱫ ᱛᱟᱦᱮᱸᱫ ᱚᱸᱰᱮ?
ᱯᱚᱧᱪᱟᱥ ᱴᱟᱠᱟ ᱾
ᱚ ᱯᱚᱧᱪᱟᱥ ᱴᱟᱠᱟ ᱢᱟᱱᱮ ᱟᱹᱰᱤ ᱦᱮᱸ ᱦᱮᱸ
ᱟᱹᱰᱤ ᱞᱚᱥ ᱜᱮ ᱵᱩᱡᱷᱟᱹᱜ ᱠᱟᱱᱟ ᱚᱱᱟ ᱡᱚᱢ ᱨᱮ
ᱟᱪᱪᱷᱟ ᱾ ᱛᱚ ᱦᱟᱺᱰᱤ ᱠᱚᱵᱤᱱ ᱧᱩ ᱟᱫᱟ ᱥᱮ ᱵᱟᱝ ᱚᱱᱛᱮ ᱱᱟᱜ? ᱵᱩᱨᱩ ᱵᱚᱸᱜᱟ
ᱧᱩ ᱧᱩ ᱦᱩᱭᱟᱱᱟ ᱾ ᱟᱫᱚ ᱚᱱᱛᱮᱱᱟᱜ ᱵᱟᱢ ᱧᱩᱟᱜ ᱠᱷᱟᱱ ᱵᱟᱝ ᱜᱟᱱᱚᱜᱼᱟ ᱾ ᱱᱚᱛᱮᱱᱟᱜ ᱠᱷᱚᱱ ᱫᱚ ᱠᱟᱹᱴᱤᱡ ᱟᱞᱟᱫᱟ ᱜᱮᱭᱟ ᱟᱞᱮ ᱫᱤᱥᱚᱢ ᱥᱮᱫ ᱠᱷᱚᱱᱟᱜ ᱾
ᱟᱪᱪᱷᱟ ᱛᱚ ᱜᱚᱝᱠᱮ ᱚᱱᱮ ᱯᱟᱹᱣᱨᱟᱹ ᱠᱚᱵᱤᱱ ᱧᱩ ᱟᱫᱟ ᱥᱮ ᱵᱟᱵᱤᱱ ᱧᱩ ᱞᱮᱫᱟ?
ᱯᱟᱹᱣᱨᱟᱹ ᱫᱚ ᱚᱸᱰᱮ ᱫᱚ ᱵᱟᱝ ᱧᱩ ᱦᱩᱭ ᱞᱮᱱᱟ ᱱᱚᱛᱮᱨᱮ ᱧᱩ ᱦᱩᱭᱱᱟ ᱟᱨᱠᱤ ᱾
ᱢᱟᱱᱮ ᱪᱟᱴ ᱫᱚᱵᱮᱱ ᱦᱟᱛᱟᱣ ᱟᱹᱜᱩ ᱞᱮᱫᱟ?
ᱦᱚᱸ ᱪᱟᱴ ᱫᱚ ᱦᱟᱛᱟᱣ ᱟᱹᱜᱩ ᱦᱩᱭ ᱞᱮᱱᱟ ᱢᱤᱫ ᱠᱷᱟᱞᱟᱜ ᱫᱚ ᱚᱸᱰᱮ ᱡᱚᱢ ᱦᱩᱭᱱᱟ ᱟᱨ ᱢᱤᱫ ᱠᱷᱟᱞᱟᱜ ᱫᱚ ᱟᱹᱜᱩ ᱛᱚᱨᱟ ᱦᱩᱭᱱᱟ ᱟᱨᱠᱤ‌᱾
ᱛᱟᱦᱚᱞᱮ ᱰᱟᱹᱝᱨᱤ ᱡᱤᱞ ᱠᱚ ᱪᱮᱫᱞᱮᱠᱟ ᱠᱚ ᱟᱹᱠᱷᱨᱤᱧᱮᱫ ᱛᱮᱦᱮᱧ ᱚᱸᱰᱮ?
ᱦᱮᱸ ᱰᱟᱹᱝᱨᱤ ᱡᱤᱞ ᱦᱚᱸᱠᱚ ᱟᱹᱷᱨᱤᱧᱮᱫ ᱛᱟᱦᱮᱸᱫ ᱾ ᱟᱫᱚ ᱚᱱᱟ ᱫᱚ ᱮᱠᱷᱚᱱ ᱵᱟᱝ ᱡᱚᱢ ᱦᱩᱭ ᱞᱮᱱᱟ ᱠᱩᱞᱤ ᱦᱩᱭᱱᱟ ᱡᱮ ᱚᱱᱟᱦᱚ ᱯᱚᱧᱪᱟᱥ ᱴᱟᱠᱟ ᱥᱚ
ᱟᱪᱪᱷᱟ ᱾ ᱛᱚ ᱚᱱᱟ ᱫᱚ ᱵᱟᱹᱵᱤᱱ ᱡᱚᱢ ᱟᱫᱟ ᱰᱟᱹᱟᱝᱨᱤ ᱡᱤᱞ ᱫᱚ ᱵᱟᱝ?
ᱵᱟᱝ ᱵᱟᱝ ᱾ ᱟᱹᱵᱤᱱ ᱫᱚ ᱵᱟᱹᱵᱤᱱ ᱪᱟᱞᱟᱣ ᱞᱮᱱᱟ?
ᱵᱟᱹᱞᱤᱧ ᱪᱟᱞᱟᱣᱱᱟ ᱫᱤᱱ ᱠᱟᱞᱚᱢ ᱞᱤᱧ ᱧᱮᱞ ᱠᱟᱫᱟ ᱾ ᱫᱤᱱ ᱠᱟᱞᱚᱢ ᱧᱮᱞ ᱠᱟᱛᱮᱫ ᱾ ᱡᱮ ᱦᱮᱠᱮᱞ ᱞᱤᱧ ᱧᱟᱢ ᱟᱫᱟ ᱡᱮᱞᱤᱧ ᱠᱚᱥᱴᱚ ᱠᱟᱱᱟ ᱾ ᱟᱫᱚ ᱵᱟᱹᱞᱤᱧ ᱪᱟᱞᱟᱣ ᱞᱮᱱᱟ ᱱᱮᱥ ᱫᱚ ᱟᱨᱠᱤ ᱾
ᱟᱪᱪᱷᱟ ᱟᱪᱪᱷᱟ ᱾ ᱟᱫᱚ ᱚᱱᱟ ᱫᱚ ᱱᱟᱜ ᱠᱷᱟᱱ ᱵᱟᱹᱭᱤᱠ ᱛᱮᱜᱮ ᱪᱟᱣ ᱦᱩᱭ ᱞᱮᱱᱟ ᱾
ᱯᱷᱮᱢᱮᱞᱤ ᱯᱮ ᱪᱟᱞᱟᱣ ᱞᱮᱱᱟ ᱥᱮ ᱜᱟᱛᱮ ᱠᱚᱲᱟ ᱜᱮᱯᱮ ᱪᱟᱞᱟᱣ ᱞᱮᱱᱟ ᱾
ᱟᱫᱚ ᱯᱷᱮᱢᱮᱞᱤ ᱠᱚᱫᱚ ᱱᱟᱜ ᱠᱷᱟᱱ ᱵᱟᱝ ᱤᱫᱤ ᱦᱩᱭᱠ ᱱᱮᱥ ᱫᱚ ᱾ ᱩᱱᱠᱩ ᱫᱚ ᱞᱟᱦᱟ ᱛᱮᱞᱤᱧᱮᱞ ᱟᱹᱜᱩ ᱦᱚᱪᱚ ᱟᱠᱟᱫ ᱠᱚᱣᱟ ᱟᱨᱠᱤ ᱾ ᱟᱫᱚ ᱱᱮᱥ ᱫᱚ ᱟᱹᱞᱤᱧ ᱞᱤᱧ ᱪᱟᱞᱟᱣ ᱱᱟ ᱟᱨᱚ ᱜᱟᱛᱮ ᱠᱚᱲᱟ ᱠᱚ ᱟᱨᱠᱤ
ᱟᱪᱪᱷᱟ ᱛᱟᱦᱚᱞᱮ ᱢᱚᱴᱚᱨ ᱥᱟᱭᱠᱮᱞ ᱛᱮᱜᱮ ᱛᱟᱦᱚᱞᱮ ᱯᱮ ᱪᱟᱞᱟᱣ ᱞᱮᱱᱟ?
ᱦᱮᱸ ᱾
ᱛᱚ ᱟᱹᱵᱤᱱ ᱚᱸᱰᱮ ᱠᱷᱚᱱᱟᱜ ᱫᱚ ᱛᱤᱱᱟᱹᱜ ᱥᱟᱺᱜᱤᱧᱚᱜᱼᱟ ᱵᱩᱨᱩ ᱵᱚᱸᱜᱟ ᱠᱚᱫᱚ?
ᱢᱟᱱᱮ ᱠᱷᱩᱵ ᱦᱚᱸ ᱵᱟᱝ ᱥᱟᱺᱟᱹᱜᱤᱧᱟ ᱟᱨ ᱠᱷᱩᱵ ᱦᱚᱸ ᱵᱟᱝ ᱥᱩᱨᱟ ᱳᱭ ᱜᱷᱚᱱᱴᱟ ᱫᱩᱭᱮᱠ ᱟᱲᱟᱭ ᱨᱟᱥᱛᱟ
ᱦᱮᱸᱻ ᱛᱚ ᱟᱞᱮ ᱟᱹᱰᱤ ᱜᱮᱵᱮᱱ ᱥᱩᱨ ᱜᱮᱭᱟ ᱟᱹᱞᱤᱧ ᱱᱚᱰᱮ ᱠᱷᱚᱱᱟᱜ ᱫᱚ ᱫᱚᱢᱮ ᱥᱟᱺᱜᱤᱧ ᱜᱮᱭᱟ ᱟᱨᱠᱤ ᱟᱹᱞᱤᱧ ᱱᱚᱰᱮ ᱛᱚ ᱠᱷᱚᱱᱟᱜ ᱢᱟ ᱢᱟᱱᱮ ᱵᱟᱹᱭᱤᱠ ᱛᱮᱫᱚ ᱵᱟᱞᱮ ᱪᱟ ᱵᱟᱲᱟ ᱟᱠᱟᱱᱟ ᱪᱟ ᱦᱩᱭ ᱠᱟᱱᱟ ᱚᱱᱟ ᱢᱟᱨᱩᱛᱤ ᱢᱟᱨᱩᱛᱤ ᱠᱚᱛᱮ ᱟᱨᱠᱤ ᱛᱚ ᱛᱟᱦᱞᱮ ᱚᱸᱰᱮ ᱵᱩᱨᱩ ᱵᱚᱸᱜᱟ ᱨᱮ ᱦᱚᱞᱟ ᱪᱮᱫ ᱞᱮᱠᱟᱭ ᱫᱟᱜ ᱠᱮᱫᱟ?
ᱦᱮᱸ ᱫᱟᱜ ᱟᱠᱟᱫᱟᱭ ᱵᱷᱟᱜᱤ ᱜᱮ ᱢᱟᱱᱮ ᱡᱷᱚᱛᱚ ᱦᱚᱲ ᱜᱮ ᱟᱹᱰᱤ ᱡᱳᱨ ᱚᱱᱟ ᱠᱷᱟᱹᱛᱤᱨ ᱞᱚᱥᱚᱫ ᱪᱟᱵᱟ ᱠᱟᱱᱟ ᱠᱚ ᱡᱚᱛᱚ ᱦᱚᱲ ᱫᱚ ᱵᱟᱝ ᱟᱹᱞᱤᱧ ᱦᱚᱸ ᱟᱨᱠᱤ ᱡᱩᱛᱟᱹ ᱟᱨ ᱚᱱᱟ ᱞᱟᱛᱟᱨ ᱥᱮᱫ ᱥᱩᱴ ᱠᱚᱫᱚ ᱞᱚᱥᱚᱫ ᱛᱮ ᱜᱟᱨᱚᱡ ᱰᱟᱵᱚᱡ ᱪᱟᱵᱟ ᱟᱠᱟᱱᱟ ᱢᱚᱱᱮ ᱦᱩᱭᱩᱜ ᱠᱟᱱᱟ ᱡᱮᱢᱚᱱ ᱦᱟᱱᱟ ᱢᱟᱴᱷ ᱠᱷᱮᱛᱨᱮ ᱠᱟᱹᱢᱤ ᱦᱩᱭᱩᱜ ᱠᱟᱱ ᱞᱮᱠᱟ
ᱦᱮᱸ ᱛᱚ ᱛᱟᱦᱚᱞᱮ ᱪᱮᱫ ᱞᱮᱠᱟ ᱛᱟᱦᱚᱞᱮ ᱵᱤᱱ ᱧᱮᱞ ᱟᱹᱜᱩ ᱠᱮᱫ ᱫᱚ ᱪᱮᱫ ᱞᱮᱠᱟ ᱵᱤᱱ ᱵᱩᱡᱷᱟᱹᱣ ᱠᱮᱫᱟ ᱵᱩᱨᱩ ᱵᱚᱸᱜᱟ ᱧᱮᱞ ᱠᱟᱛᱮᱫ
ᱵᱩᱨᱩ ᱵᱚᱸᱜᱟ ᱢᱟᱱᱮ ᱵᱩᱨᱩ ᱨᱮ ᱫᱮᱡᱚᱜ ᱡᱟᱦᱟᱸ ᱞᱮᱠᱟ ᱠᱚᱥᱴᱚᱼᱟ ᱢᱟᱱᱮ ᱵᱟᱲᱟ ᱜᱷᱟᱴ ᱦᱮᱡ ᱞᱮᱱᱠᱷᱟᱱ ᱢᱚᱱᱮ ᱡᱤᱣᱤ ᱠᱟᱹᱴ ᱨᱟᱹᱥᱠᱟᱹ ᱩᱛᱟᱹᱨᱚᱜᱼᱟ ᱞᱟᱲᱮᱡ ᱩᱛᱟᱹᱨᱚᱜᱼᱟ ᱚᱸᱰᱮ ᱫᱚ ᱮᱠᱮᱱ ᱟᱵᱚ ᱫᱚᱢᱮ ᱠᱚ ᱨᱟᱹᱥᱠᱟᱹᱭᱮᱫᱟ ᱥᱮ
ᱦᱮᱸ ᱴᱟᱢᱟᱠ ᱛᱩᱢᱫᱟᱜ ᱠᱚᱠᱚ ᱤᱫᱤᱭ ᱠᱮᱫᱟ
ᱫᱚᱢᱮ ᱫᱚᱢᱮ ᱟᱨ ᱟᱹᱰᱤ ᱨᱟᱹᱥᱠᱟᱹ ᱦᱤᱞᱟᱹᱜ ᱠᱟᱱᱟ
ᱚᱸᱰᱮ ᱛᱟᱦᱚᱞᱮ ᱪᱮᱫ ᱞᱮᱠᱟ ᱟᱵᱚ ᱴᱨᱮᱰᱤᱥᱚᱱᱟᱞ ᱰᱨᱮᱥ ᱠᱚᱠᱚ ᱤᱫᱤ ᱞᱮᱫᱟ ᱥᱮ ᱵᱟᱝ ᱱᱚᱣᱟ ᱯᱟᱹᱧᱪᱤ ᱜᱮᱸᱫᱟᱜ ᱯᱟᱹᱧᱪᱤ ᱫᱷᱩᱛᱤ ᱠᱚ
ᱦᱮᱸ ᱤᱫᱤᱭ ᱠᱟᱫᱟ ᱠᱚ ᱟᱫᱚ ᱱᱤᱡᱮ ᱫᱚ ᱠᱷᱟᱱ ᱚᱱᱟ ᱠᱚᱫᱚ ᱞᱟᱦᱟᱛᱮ ᱠᱤᱨᱤᱧ ᱦᱩᱭ ᱠᱟᱱᱟ ᱟᱫᱚ ᱵᱟᱝ ᱠᱤᱨᱤᱧ ᱦᱩᱭ ᱞᱮᱱᱟ
ᱦᱮᱸ ᱛᱟᱦᱞᱮ ᱯᱟᱹᱧᱪᱤ ᱯᱟᱹᱧᱪᱤ ᱫᱷᱩᱛᱤ ᱠᱟᱛᱮᱫ ᱜᱮ ᱛᱟᱦᱚᱞᱮ ᱵᱤᱱ ᱪᱟᱞᱟᱣ ᱞᱮᱱᱟ ᱵᱟᱝ
ᱦᱚᱸ ᱯᱟᱹᱧᱪᱤ ᱫᱷᱩᱛᱤ ᱠᱟᱛᱮ ᱜᱮ
ᱛᱟᱦᱞᱮ ᱵᱷᱟᱜᱮ ᱜᱮ ᱛᱚ ᱚᱸᱰᱮ ᱥᱟᱠᱚᱣᱟ ᱠᱚ ᱵᱟᱱᱟᱢ ᱠᱚ ᱪᱮᱫ ᱞᱮᱠᱟ ᱢᱟᱱᱮ ᱟᱹᱜᱩ ᱞᱮᱫᱟ ᱠᱚ ᱥᱮ ᱵᱟᱝᱟ ᱪᱮᱫ ᱞᱮᱠᱟ ᱫᱟ ᱫᱟᱢ ᱠᱚᱫᱚ ᱛᱟᱦᱮᱸ ᱠᱟᱱᱟ ᱚᱸᱰᱮ
ᱟᱹᱜᱩ ᱫᱚ ᱚᱱᱟ ᱠᱚᱫᱚ ᱡᱷᱚᱛᱚ ᱜᱮᱠᱚ ᱟᱹᱜᱩ ᱞᱮᱫᱟ ᱟᱫᱚ ᱫᱟᱢ ᱠᱚᱫᱚ ᱟᱹᱰᱤ ᱠᱟᱹᱴᱤᱡ ᱡᱟᱹᱥᱛᱤ ᱜᱮᱭᱟ ᱢᱟᱱᱮ ᱵᱟᱹᱲᱛᱤ ᱧᱚᱜ ᱜᱮᱭᱟ
ᱟᱫᱚ ᱟᱵᱚ ᱱᱚᱣᱟ ᱠᱚᱫᱚ ᱥᱮᱠᱚᱣᱟ ᱠᱚᱫᱚ ᱟᱵᱚ ᱤᱭᱟᱹ ᱠᱚᱨᱮ ᱫᱚ ᱵᱟᱝ ᱧᱟᱢᱚᱜᱼᱟ ᱥᱮ ᱚᱱᱠᱟ ᱢᱟᱨᱟᱝ ᱢᱟᱨᱟᱝ ᱢᱮᱞᱟ ᱯᱟᱛᱟ ᱯᱟᱛᱟ ᱨᱮᱜᱮ ᱧᱟᱢᱚᱜᱼᱟ ᱚᱱᱟ ᱠᱚᱫᱚ ᱟᱫᱚ ᱟᱫᱚ ᱚᱱᱟ ᱠᱷᱟᱹᱛᱤᱨ ᱜᱮᱠᱚ ᱫᱟᱢᱟᱜ ᱠᱟᱱᱟ ᱥᱮ
ᱦᱳᱭ ᱚᱱᱟ ᱠᱷᱟᱹᱛᱤᱨ ᱠᱚ ᱫᱟᱢᱟᱜ ᱠᱟᱱᱟ ᱟᱫᱚ ᱱᱤᱡᱮ ᱫᱚ ᱢᱟᱱᱮ ᱱᱚᱣᱟ ᱠᱚᱨᱮ ᱢᱮᱱᱟᱜ ᱠᱚᱣᱟ ᱢᱤᱫ ᱵᱟᱨ ᱠᱚ ᱵᱮᱱᱟᱣ ᱫᱟᱲᱮᱭᱟᱜ ᱜᱮᱭᱟ ᱞᱟᱹᱭ ᱟᱠᱚ ᱠᱷᱟᱱ ᱵᱮᱱᱟᱣ ᱟᱠᱚ ᱟᱨᱠᱤ ᱩᱱᱟᱹᱜ ᱫᱚ ᱯᱩᱭᱥᱟᱹ ᱵᱟᱠᱚ ᱦᱟᱛᱟᱣᱟ ᱱᱚᱣᱟ ᱠᱚᱨᱮᱱ ᱫᱚ
ᱟᱪᱪᱷᱟ ᱛᱟᱦᱚᱞᱮ ᱜᱚᱢᱠᱮ ᱡᱚᱢ ᱵᱟᱲᱟ ᱠᱮᱫᱟᱵᱤᱱ ᱥᱮ ᱮᱠᱷᱚᱱᱳ ᱟᱹᱣᱨᱤ
ᱡᱚᱢ ᱦᱩᱭ ᱠᱟᱱᱟ ᱡᱚᱢ ᱫᱚ ᱢᱟᱴᱷ ᱥᱮᱫ ᱠᱷᱚᱱ ᱞᱤᱧ ᱪᱟᱞᱟᱣ ᱞᱮᱱᱟ ᱚᱱᱛᱮ ᱠᱷᱚᱱ ᱨᱩᱣᱟᱹᱲ ᱠᱟᱛᱮᱫ ᱡᱚᱢ ᱵᱟᱲᱟ ᱦᱩᱭᱱᱟ ᱟᱫᱚ ᱡᱚᱢ ᱵᱟᱲᱟ ᱠᱟᱛᱮ ᱚᱲᱟᱜᱨᱮ ᱫᱩᱲᱩᱵ ᱵᱟᱲᱟ ᱦᱩᱭ ᱟᱠᱟᱱᱟ
ᱛᱟᱦᱚᱞᱮ ᱢᱟᱴᱷ ᱥᱮᱱᱟᱜ ᱠᱟᱛᱷᱟ ᱵᱤᱱ ᱞᱟᱹᱭ ᱠᱮᱫ ᱠᱷᱟᱱ ᱫᱚ ᱛᱟᱦᱚᱞᱮ ᱛᱚᱞᱟ ᱠᱚᱵᱤᱱ ᱜᱤᱲᱤᱭ ᱠᱮᱫᱟ ᱥᱮ ᱮᱠᱷᱚᱱᱳ ᱟᱹᱣᱨᱤ?
ᱛᱚᱞᱟ ᱠᱚ ᱜᱤᱰᱤ ᱦᱩᱭ ᱟᱠᱟᱱᱟ ᱱᱚᱜᱼᱚᱭ ᱯᱩᱲᱭᱟᱹ ᱯᱟᱲᱟᱜ ᱠᱟᱛᱮ ᱚᱱᱮ ᱤᱭᱟᱹ ᱦᱩᱭᱩᱜ ᱠᱟᱱᱟ ᱟᱨᱠᱤ ᱯᱠᱷᱱᱟᱣ ᱦᱩᱭᱩᱜ ᱠᱟᱱᱟ ᱨᱚᱦᱚᱭ ᱢᱟᱱᱮ ᱨᱚᱦᱚᱭ ᱨᱮᱱᱟᱜ ᱠᱟᱹᱴᱤᱡ ᱞᱟᱦᱟ ᱠᱷᱚᱱ ᱤᱭᱟᱹ ᱫᱚᱦᱚ ᱦᱩᱭᱩᱜ ᱠᱟᱱᱟ ᱟᱱ ᱦᱚᱲ ᱡᱚᱲ ᱵᱟᱠᱚ ᱧᱟᱢᱚᱜ ᱞᱟᱹᱜᱤᱫᱚᱜᱼᱟ ᱛᱚ
ᱦᱮᱸ ᱟᱲᱮ ᱠᱚᱫᱚ ᱵᱤᱱ ᱪᱷᱟᱴᱟᱣ ᱠᱮᱫᱟ
ᱚᱱᱟ ᱪᱷᱟᱴᱟᱣ ᱜᱮᱞᱤᱧ ᱪᱟᱞᱟᱣ ᱞᱮᱱᱟ, ᱠᱟᱹᱴᱤᱡ ᱞᱤᱧ ᱪᱷᱟᱴᱟᱣ ᱠᱮᱫᱟ᱾
ᱦᱩᱸ ᱛᱚ ᱟᱫᱚ ᱟᱹᱵᱤᱱ ᱥᱮᱫ ᱫᱚ ᱟᱫᱚ ᱟᱹᱞᱤᱧ ᱫᱚ ᱱᱚᱱᱛᱮ ᱛᱚ ᱩᱱᱟᱹᱜ ᱫᱟᱜ ᱫᱚ ᱵᱟᱭ ᱞᱟᱜᱟᱜ ᱠᱟᱱᱟ᱾ ᱦᱚᱜ-ᱚ ᱱᱚᱝᱠᱟ ᱡᱷᱮᱲᱮᱠ ᱡᱷᱮᱲᱮᱠᱮ ᱫᱟᱜ ᱮᱫᱟ ᱟᱨᱠᱤ ᱱᱚᱝᱠᱟ ᱫᱟᱜ ᱛᱮᱫᱚ ᱵᱟᱝ ᱞᱟᱜᱟᱜ ᱠᱟᱱᱟ ᱟᱨᱠᱤ᱾ ᱪᱟᱥ ᱞᱮᱠᱟ ᱛᱮᱫᱚ ᱥᱮᱨᱚᱠᱚᱢ ᱵᱟᱝ ᱵᱩᱡᱷᱟᱹᱜ ᱠᱟᱱᱟ ᱱᱮᱥ ᱫᱚ᱾ ᱟᱫᱚ ᱱᱚᱝᱠᱟ ᱟᱲᱮ ᱪᱷᱟᱴᱟᱭ ᱞᱮᱠᱟ ᱛᱚ ᱜᱟᱱ ᱟᱠᱟᱱᱟ ᱟᱨᱠᱤ ᱚᱱᱟ ᱠᱚᱜᱮ ᱟᱹᱞᱤᱧ ᱦᱚᱞᱤᱧ ᱪᱷᱟᱴᱟᱣ ᱠᱩᱲᱟᱹᱣ ᱟᱠᱟᱫᱟ᱾ ᱟᱫᱚ ᱫᱟᱜ ᱛᱤᱥ ᱞᱟᱜᱟᱜ ᱠᱟᱱᱟ ᱛᱚᱞᱟ ᱠᱚᱢᱟ ᱦᱟᱨᱟ ᱟᱠᱟᱱ ᱛᱟᱹᱞᱤᱧ ᱜᱮᱭᱟ᱾
ᱱᱚᱛᱮ ᱫᱚ ᱵᱷᱳᱨᱥᱳᱨ ᱠᱚ ᱚᱱᱟ ᱠᱚᱠᱚ ᱢᱟᱱᱮ ᱪᱷᱴᱟᱹᱣ ᱠᱟᱱᱟ ᱠᱚ ᱢᱟᱱᱮ ᱨᱚᱦᱚᱭ ᱨᱮᱱᱟᱜ ᱵᱮᱵᱚᱥᱛᱷᱟ ᱡᱷᱚᱛᱚ ᱫᱟᱜ ᱠᱚ ᱞᱟᱜᱟᱣ ᱴᱷᱤᱠ ᱠᱟᱱᱟ᱾ ᱦᱚᱲ ᱡᱳᱚᱲ ᱜᱮ ᱵᱟᱠᱚ ᱧᱟᱢᱚᱜ ᱞᱟᱹᱜᱤᱫᱚᱜ ᱠᱟᱱᱟ
ᱦᱮᱸᱛᱚ᱾ ᱟᱫᱚ ᱚᱱᱠᱟ ᱜᱮ ᱪᱟᱥ ᱴᱟᱭᱤᱢ ᱫᱚ ᱜᱚᱴᱟ ᱥᱮᱫ ᱜᱮ ᱵᱟᱝ ᱠᱚ ᱧᱟᱢᱚᱜ ᱜᱮᱭᱟ ᱟᱫᱚ ᱪᱮᱫᱟᱜ ᱥᱮ ᱢᱟᱱᱮ ᱡᱚᱛᱚ ᱦᱚᱲᱜᱮ ᱡᱮᱡᱟᱨ ᱠᱚ ᱨᱚᱦᱚᱭ ᱛᱟᱠᱚᱣᱟ ᱥᱮ᱾
ᱦᱳᱭ ᱦᱳᱭ ᱦᱳᱭ ᱡᱚᱛᱚ ᱦᱚᱲᱟᱜ ᱜᱮ ᱠᱤᱪᱷᱩ ᱠᱤᱪᱷᱩ ᱢᱮᱱᱟᱜ ᱛᱟᱠᱚᱣᱟ ᱟᱨᱠᱤ᱾
ᱢᱮᱱᱟᱜ ᱛᱟᱠᱚᱣᱟ ᱦᱳᱭ᱾ ᱛᱚ ᱜᱚᱝᱠᱮ ᱛᱟᱦᱚᱞᱮ ᱪᱮᱫ ᱛᱮᱵᱤᱱ ᱥᱤ ᱦᱚᱪᱚᱭᱮᱫᱟ ᱴᱨᱟᱠᱴᱟᱨ ᱜᱟᱲᱤ ᱥᱮ ᱰᱟᱹᱝᱨᱤ ᱱᱟᱦᱮᱞ ᱛᱮ?
ᱱᱮᱸᱛᱟᱨ ᱠᱟᱹᱢᱤᱱ ᱠᱚ ᱚᱱᱟ ᱰᱟᱹᱝᱨᱤ ᱱᱟᱦᱮᱞ ᱞᱚᱥᱚᱫ ᱵᱟᱝᱠᱚ ᱠᱩᱥᱤᱭᱟᱜ ᱠᱟᱱᱟ᱾ ᱟᱨ ᱱᱚᱛᱮ ᱫᱚ ᱵᱟᱹᱱᱩᱜᱼᱟ ᱚᱱᱟ ᱠᱚ ᱱᱟᱜ ᱠᱷᱟᱱ᱾ ᱡᱚᱛᱚ ᱚᱱᱟ
ᱟᱹᱵᱤᱱ ᱥᱮᱫ ᱫᱚ ᱛᱟᱦᱚᱞᱮ ᱴᱨᱟᱠᱴᱟᱨ ᱜᱮ ᱵᱮᱥᱤ ᱢᱮᱱᱟᱜᱼᱟ ᱵᱟᱝ?
ᱦᱳᱭ ᱟᱹᱵᱤᱱ ᱥᱮᱫ ᱫᱚ?
ᱟᱹᱞᱤᱧ ᱥᱮᱫ ᱦᱚᱸ ᱴᱨᱟᱠᱴᱟᱨ ᱫᱚ ᱢᱮᱱᱟᱜ ᱜᱮᱭᱟ ᱟᱫᱚ ᱱᱚᱱᱛᱮ ᱫᱚ ᱚᱱᱟ ᱛᱚᱞᱟ ᱜᱤᱰᱤ ᱯᱚᱠᱠᱷᱮ ᱫᱚ ᱢᱟᱱᱮ ᱱᱟᱦᱮᱞ ᱜᱮᱠᱚ ᱠᱩᱥᱤᱭᱟᱜᱼᱟ ᱟᱨᱠᱤ᱾
ᱟᱪᱪᱷᱟ ᱟᱪᱪᱷᱟ᱾ ᱢᱟᱱᱮ ᱛᱚᱞᱟ ᱫᱚᱵᱤᱱ ᱟᱪᱷᱲᱟᱭᱫᱟ ᱥᱮ ᱫᱷᱩᱲᱤ ᱨᱮᱵᱤᱱ ᱜᱤᱰᱤᱭᱮᱫ ᱟᱠᱟᱫᱟ?
ᱟᱹᱞᱤᱧ ᱫᱚ ᱫᱷᱩᱲᱤ ᱞᱤᱜᱮ ᱞᱤᱧ ᱜᱤᱲᱤᱭ ᱠᱟᱫᱟᱞᱤᱧ᱾ ᱛᱚᱠᱷᱚᱱ ᱫᱚ ᱦᱟᱱᱮ ᱟᱹᱰᱤ ᱞᱟᱦᱟ ᱨᱮ ᱞᱤᱧ ᱜᱤᱲᱤᱭ ᱠᱟᱫᱟ ᱛᱚ᱾ ᱟᱫᱚ ᱱᱮᱛᱟᱨ ᱫᱚ ᱵᱟᱝ ᱜᱟᱱᱚᱜᱼᱟ᱾ ᱵᱟᱲᱟᱭᱟᱞᱤᱧ ᱱᱚᱝᱠᱟ ᱡᱷᱮᱲᱮᱠ ᱡᱷᱮᱲᱮᱠ ᱜᱮ ᱫᱟᱜ ᱫᱟᱭ᱾ ᱚᱱᱟᱛᱮ ᱞᱟᱦᱟ ᱨᱮᱜᱮ ᱞᱤᱧ ᱜᱤᱲᱤ ᱠᱩᱲᱟᱹᱣ ᱠᱟᱫᱟ ᱟᱹᱞᱤᱧ ᱫᱚ᱾ ᱟᱫᱚ ᱛᱚᱞᱟ ᱠᱚᱢᱟ ᱦᱟᱨᱟ ᱟᱠᱟᱱ ᱛᱟᱞᱤᱧᱟ᱾ ᱟᱨ ᱡᱳᱨ ᱛᱮᱦᱚᱸ ᱵᱟᱭ ᱫᱟᱜ ᱫᱟ᱾
ᱟᱪᱪᱷᱟ ᱟᱪᱪᱷᱟ᱾ ᱟᱫᱚ ᱚᱱᱛᱮ ᱫᱚ ᱚᱱᱟ ᱢᱤᱱᱤ ᱴᱤᱱᱤ ᱠᱚᱨᱮᱱᱟᱜ ᱵᱮᱵᱚᱥᱛᱟ ᱵᱟᱹᱱᱩᱜ ᱟᱠᱟᱫᱟ?
ᱢᱤᱱᱤ ᱠᱚᱫᱚ ᱢᱮᱱᱟᱜ ᱫᱚ ᱢᱮᱱᱟᱜᱼᱟ᱾ ᱟᱫᱚ ᱚᱱᱠᱟ ᱟᱨᱠᱤ ᱡᱮᱡᱟᱨ ᱡᱮᱡᱟᱨ ᱢᱮᱱᱟᱜ ᱛᱟᱠᱚᱣᱟ ᱫᱟᱜ ᱠᱚ ᱵᱟᱝ ᱠᱚ ᱮᱢᱚᱜ ᱜᱮᱭᱟ ᱥᱮ᱾ ᱟᱫᱚ ᱱᱚᱝᱠᱟ ᱟᱹᱞᱤᱧ ᱦᱚᱸ ᱥᱮᱞᱳ ᱫᱚᱞᱤᱧ ᱵᱟᱹᱭᱥᱟᱹᱣ ᱠᱟᱫᱟ᱾ ᱢᱚᱴᱚᱨ ᱚᱱᱟ ᱮᱢᱱᱤ ᱤᱭᱟᱹ ᱟᱨᱠᱤ᱾
ᱛᱚ ᱟᱫᱚ ᱟᱹᱵᱤᱱ ᱥᱮᱫ ᱜᱮ ᱦᱟᱸᱜ ᱪᱮᱫᱽᱞᱮᱠᱟ ᱢᱤᱱᱤ ᱴᱤᱱᱤ ᱠᱚ ᱢᱮᱱᱟᱜ ᱟᱥᱮ ᱵᱟᱹᱱᱩᱜᱼᱟ?
ᱢᱤᱱᱤ ᱫᱚ ᱢᱮᱱᱟᱜᱼᱟ, ᱱᱚᱛᱮ ᱫᱚ ᱫᱚᱢᱮ ᱫᱟᱜ ᱠᱚᱠᱚ ᱮᱢᱚᱜ ᱜᱮᱭᱟ᱾ ᱟᱫᱚ ᱱᱤᱭᱟᱹ ᱜᱷᱟᱹᱲᱤᱡ ᱫᱚ ᱱᱟᱜ ᱠᱷᱟᱱ ᱥᱮᱨᱢᱟ ᱡᱟᱹᱲᱤ ᱛᱮᱜᱮ ᱫᱟᱜ ᱠᱚ ᱞᱟᱜᱟᱣ ᱟᱠᱟᱱ ᱫᱚ᱾ ᱟᱫᱚ ᱚᱱᱟ ᱛᱮᱜᱮ ᱡᱷᱚᱛᱚ ᱵᱟᱹᱫᱽ ᱵᱟᱹᱭᱦᱟᱹᱲ ᱫᱟᱜ ᱪᱟᱯᱤᱭ ᱟᱠᱟᱱᱟ᱾
ᱛᱟᱦᱚᱞᱮ ᱜᱚᱢᱠᱮ ᱛᱟᱦᱚᱞᱮ ᱱᱮᱥ ᱫᱚ ᱥᱚᱵᱽᱡᱤ ᱠᱚᱫᱚ ᱵᱤᱱ ᱪᱟᱥ ᱟᱠᱟᱫᱟ ᱥᱮ ᱵᱟᱹᱵᱤᱱ ᱪᱟᱥ ᱠᱟᱫᱟ?
ᱥᱚᱵᱽᱡᱤ ᱫᱚ ᱪᱟᱥ ᱦᱩᱭ ᱞᱮᱱᱟ, ᱚᱱᱟ ᱠᱚᱫᱚ ᱱᱟᱜ ᱠᱷᱟᱱ ᱡᱷᱚᱛᱚ ᱢᱟᱱᱮ ᱦᱩᱭ ᱠᱟᱱᱟ ᱟᱨᱠᱤ ᱚᱱᱟ ᱠᱚᱫᱚ᱾ ᱱᱤᱛᱚᱜ ᱫᱚ ᱟᱫᱚ
ᱦᱚᱸ ᱟᱪᱪᱷᱟ᱾ ᱟᱪᱪᱷᱟ ᱛᱟᱦᱚᱞᱮ ᱦᱳᱲᱳ ᱫᱚ ᱛᱤᱱ ᱠᱟᱴ ᱟᱵᱤᱱ, ᱟᱹᱵᱤᱱ ᱫᱚ? ᱢᱟᱱᱮ ᱢᱤᱫ ᱠᱟᱴ ᱜᱮᱵᱤᱱ ᱪᱟᱥᱟ ᱱᱚᱣᱟ ᱵᱚᱨᱥᱟ ᱨᱮᱜᱮ ᱥᱮ ᱫᱷᱚᱨᱚᱱ ᱨᱮᱦᱚᱸᱵᱤᱱ ᱪᱟᱥ ᱜᱮᱭᱟ?
ᱵᱟᱝᱟ ᱟᱨᱠᱤ ᱱᱚᱣᱟ ᱵᱚᱨᱥᱟ ᱨᱮᱫᱚ ᱥᱮᱨᱢᱟ ᱡᱟᱹᱲᱤ ᱫᱟᱜ ᱛᱮ ᱪᱟᱥ ᱦᱩᱭᱩᱜ ᱜᱮᱭᱟ᱾ ᱛᱟᱨᱯᱚᱨᱮ ᱫᱚ ᱦᱩᱭᱩᱜ ᱠᱟᱱᱟ ᱡᱟᱦᱟᱸ ᱜᱚᱨᱚᱢ ᱢᱟᱱᱮ ᱥᱤᱛᱩᱝ ᱫᱤᱱ ᱡᱟᱦᱟᱸ ᱦᱤᱡᱩᱜ ᱫᱚ ᱟᱨ ᱢᱤᱫᱴᱟᱝ ᱥᱤᱡᱤᱱ, ᱛᱚᱠᱷᱚᱱ ᱫᱚ ᱚᱱᱟ ᱢᱤᱱᱤ ᱫᱟᱜ ᱠᱚᱛᱮ ᱨᱚᱦᱚᱭ ᱵᱟᱲᱟ ᱦᱩᱭᱩᱜᱼᱟ ᱟᱨᱠᱤ
ᱚ ᱛᱟᱦᱞᱮ ᱪᱮᱫ ᱠᱚᱵᱤᱱ ᱨᱚᱦᱚᱭ ᱞᱮᱫᱟ ᱫᱤᱱ ᱠᱟᱞᱚᱢ ᱫᱚ
ᱥᱚᱵᱽᱡᱤ ᱫᱚ ᱥᱤᱡᱤᱱ ᱨᱮ ᱨᱚᱦᱚᱭ ᱦᱩᱭᱩᱜᱼᱟ ᱡᱷᱚᱛᱚ ᱜᱮ ᱟᱞᱩ, ᱠᱩᱯᱷᱤ
ᱚᱱᱟ ᱡᱟ ᱥᱚᱵᱡᱤ ᱢᱮᱱᱟᱜᱼᱟ ᱡᱷᱚᱛᱚ ᱜᱮᱵᱮᱱ ᱨᱚᱦᱚᱭ ᱜᱮᱭᱟ ᱵᱟᱝ
ᱦᱚᱸ, ᱟᱫᱚ ᱱᱤᱛᱚᱜ ᱫᱚ ᱱᱟᱜ ᱠᱷᱟᱱ ᱦᱩᱲᱩ ᱨᱮᱱᱟᱜ ᱤᱭᱟᱹ ᱠᱟᱱᱟ ᱟᱫᱚ ᱚᱱᱟ ᱦᱳᱲᱳ ᱜᱮ ᱡᱷᱚᱛᱚ ᱵᱟᱹᱫᱽ ᱵᱟᱹᱭᱦᱟᱹᱲ ᱨᱮ ᱨᱚᱦᱚᱭ ᱦᱩᱭᱩᱜᱼᱟ
ᱩᱸᱻ ᱛᱟᱦᱞᱮ, ᱟᱹᱵᱤᱱ ᱫᱚ ᱛᱟᱦᱞᱮ ᱵᱤᱨ ᱫᱤᱥᱚᱢ ᱠᱟᱱᱟᱵᱤᱱ ᱥᱮ ᱱᱟᱢᱟᱞ ᱫᱤᱥᱚᱢ
ᱱᱚᱛᱮ ᱫᱚ ᱵᱤᱨ ᱫᱚ ᱵᱟᱹᱱᱩᱜᱼᱟ ᱢᱟᱱᱮ ᱱᱟᱢᱟᱞ ᱦᱚᱸ ᱞᱟᱹᱭ ᱵᱟᱝ ᱜᱟᱱᱚᱜᱼᱟ ᱳᱭ ᱟᱨᱠᱤ ᱢᱟᱱᱮ ᱢᱟᱴᱷ ᱟᱨ ᱢᱟᱴᱷ ᱢᱟᱱᱮ ᱠᱷᱮᱛ ᱵᱟᱹᱫᱽ ᱠᱷᱮᱛ ᱜᱮ ᱡᱷᱚᱛᱚ᱾
ᱚ, ᱛᱟᱦᱞᱮ ᱱᱟᱢᱟᱞ ᱜᱮ ᱵᱚᱞᱟᱜᱼᱟ ᱟᱨᱠᱤ ᱵᱤᱨ ᱫᱤᱥᱚᱢ ᱫᱚ ᱩᱱᱟᱹᱜ ᱫᱚ ᱵᱟᱝ, ᱛᱟᱦᱚᱞᱮ ᱟᱹᱵᱤᱱ ᱥᱮᱫ ᱫᱚ ᱜᱚᱢᱠᱮ ᱛᱟᱦᱚᱞᱮ ᱛᱟᱞᱮ ᱠᱚ ᱠᱷᱤᱡᱩᱨ ᱠᱚᱫᱚ ᱢᱮᱱᱟᱜ-ᱟ ᱥᱮ ᱵᱟᱱᱩᱜ-ᱟ?
ᱚᱱᱟ ᱠᱚᱫᱚ ᱩᱱᱟᱹᱜᱴᱟ ᱫᱚ ᱵᱟᱹᱱᱩᱜᱼᱟ ᱟᱨᱠᱤ ᱵᱟᱹᱱᱩᱜ ᱵᱚᱞᱛᱮ ᱟᱹᱰᱤ ᱠᱚᱢ ᱜᱮᱭᱟ ᱢᱤᱫᱴᱟᱝ ᱵᱟᱨᱭᱟ
ᱚ ᱛᱟᱦᱞᱮ ᱜᱚᱝᱠᱮ ᱟᱞᱤᱥ ᱥᱮᱫ ᱟᱹᱞᱤᱧ ᱥᱮᱫ ᱛᱟᱦᱞᱮ ᱢᱤᱫ ᱫᱤᱱ ᱦᱤᱡᱩᱜ ᱵᱤᱱ, ᱟᱹᱞᱤᱧ ᱥᱮᱫ ᱵᱷᱟᱜᱮ ᱫᱚᱢᱮ ᱛᱟᱞᱮ ᱢᱮᱱᱟᱜᱼᱟ, ᱛᱟᱞᱮ ᱠᱚ ᱠᱷᱤᱡᱩᱨ ᱠᱚ ᱫᱚᱢᱮ ᱚ, ᱢᱤᱫ ᱫᱤᱱ ᱛᱟᱦᱞᱮ ᱦᱤᱡᱩᱜ ᱵᱤᱱ ᱦᱮᱸᱥᱮ ᱛᱟᱞᱮ ᱠᱚ ᱛᱟᱦᱞᱮ ᱵᱤᱞᱤ ᱞᱮᱱᱠᱷᱟᱱ ᱤᱫᱤ ᱦᱤᱡᱩᱜ ᱰᱤᱱ
ᱪᱟᱞᱟᱜ ᱦᱩᱭᱩᱜᱼᱟ ᱪᱟᱞᱟᱣ ᱦᱩᱭᱩᱜᱼᱟ
ᱚ ᱛᱟᱦᱞᱮ ᱤᱭᱟᱹ ᱰᱟᱝᱨᱤ ᱠᱚ ᱛᱤᱱᱟᱹᱜ ᱢᱮᱱᱟᱜ ᱠᱚᱛᱟ ᱵᱤᱱᱟ
ᱟᱨ ᱵᱟᱹᱝᱨᱤ ᱠᱚᱫᱚ ᱱᱟᱜ ᱠᱷᱟᱱ ᱢᱤᱫᱴᱟᱝ ᱜᱟᱹᱭ ᱢᱮᱱᱟᱭᱟ ᱛᱚᱣᱟ ᱡᱚᱢ ᱞᱮᱠᱟᱱᱤᱧ ᱟᱫᱚ ᱵᱟᱹᱱᱩᱜ ᱠᱚᱣᱟ ᱟᱨ ᱟᱹᱵᱤᱱ ᱫᱚ
ᱟᱹᱞᱤᱧ ᱨᱮᱱ ᱫᱚ ᱰᱟᱹᱝᱨᱤ ᱠᱚᱫᱚ ᱵᱷᱟᱜᱤ ᱜᱮ ᱢᱮᱱᱟᱜ ᱠᱚᱣᱟ ᱰᱟᱹᱝᱨᱤ ᱱᱚᱛᱮ ᱠᱟᱲᱟ ᱢᱮᱱᱟᱜ ᱠᱚ ᱛᱟᱞᱤᱧᱟ ᱢᱮᱨᱚᱢ ᱢᱮᱱᱟᱜ ᱠᱚᱣᱟ ᱵᱷᱤᱰᱤ ᱦᱚᱸ ᱢᱮᱱᱟᱜ ᱠᱚᱣᱟ ᱟᱫᱚ ᱚᱱᱟ ᱛᱮᱜᱮ ᱟᱹᱞᱤᱧ ᱫᱚ ᱦᱟᱱᱛᱮ ᱱᱟᱛᱮ ᱵᱟᱹᱞᱤᱧ ᱪᱟᱞᱟᱣ ᱫᱟᱲᱮᱭᱟᱜ ᱠᱟᱱᱟ
ᱟᱪᱪᱷᱟ ᱟᱪᱪᱷᱟ ᱟᱫᱚ ᱱᱚᱛᱮ ᱫᱚ ᱩᱱᱟᱹᱜ ᱜᱟᱱ ᱫᱚ ᱫᱚᱦᱚ ᱞᱮᱱᱠᱷᱟᱱ ᱫᱚ ᱟᱫᱚ ᱢᱟᱱᱮ ᱟᱲᱟᱜ ᱦᱩᱭᱩᱜᱼᱟ ᱥᱮ ᱟᱫᱚ ᱠᱟᱱ ᱡᱟᱭᱜᱟ ᱵᱟᱹᱱᱩᱜ ᱟᱠᱟᱫᱟ ᱚᱠᱟ ᱠᱚᱨᱮ ᱫᱚᱵᱤᱱ ᱡᱚᱢ ᱦᱚᱪᱚ ᱠᱚᱣᱟ ᱚᱱᱟ ᱠᱚ
ᱦᱮᱸ ᱛᱟᱯᱚᱨᱮ ᱟᱫᱚ ᱟᱹᱵᱤᱱ ᱥᱮᱫ ᱫᱚ ᱫᱚᱢᱮᱜᱮ ᱪᱟᱥᱟᱠᱚ ᱥᱮ ᱟᱫᱚ ᱚᱱᱟᱛᱮ ᱟᱨᱠᱤ ᱟᱫᱚ ᱟᱹᱵᱤᱱ ᱦᱚᱸ ᱵᱟᱹᱵᱤᱱ ᱵᱤᱥᱤ ᱫᱟᱲᱮᱭᱟᱠᱚ ᱠᱟᱱᱟ ᱦᱮᱸ ᱛᱚ ᱜᱚᱝᱠᱮ ᱮᱸᱻ ᱛᱟᱦᱞᱮ ᱱᱤᱛᱚᱜ ᱫᱚ ᱛᱟᱦᱞᱮ ᱚᱠᱟ ᱥᱮᱫ ᱵᱤᱱ ᱪᱟᱞᱟᱜ-ᱟ ᱥᱮ ᱚᱲᱟᱜ ᱨᱮᱜᱮ ᱵᱤᱱ ᱛᱟᱦᱮᱱᱟ ᱥᱮ ᱪᱚᱠ ᱥᱮᱫ ᱵᱤᱱ ᱪᱟᱞᱟᱜ-ᱟ ᱥᱮ ᱵᱟᱝ
ᱡᱤᱨᱟᱹᱣ ᱵᱟᱲᱟ ᱠᱟᱛᱮᱫ ᱪᱚᱠ ᱥᱮᱫ ᱪᱟᱞᱟᱣ ᱦᱩᱭᱩᱜᱼᱟ
ᱟᱪᱪᱷᱟ, ᱟᱪᱪᱷᱟ ᱜᱚᱝᱠᱮ ᱛᱟᱦᱞᱮ ᱚᱱᱠᱟ ᱜᱮ ᱦᱮᱸ ᱥᱮ
ᱦᱳᱭ ᱦᱳᱭ ᱦᱳᱭ